ᱡᱚᱦᱟᱨ ᱜᱮ,
ᱦᱩᱸ ᱡᱚᱦᱟᱨ ᱜᱮ,
ᱛᱚ ᱚᱠᱟ ᱞᱮᱠᱟ ᱢᱮᱱᱟᱜ ᱵᱤᱱᱟ?
ᱱᱟᱯᱟᱭ ᱜᱮ ᱢᱮᱱᱟᱜ ᱟᱠᱟᱫ ᱞᱤᱧᱟ ᱱᱤᱭᱟᱹ ᱜᱷᱟᱹᱲᱤᱡ ᱫᱚ,
ᱥᱚ ᱚᱲᱟᱜ ᱨᱮᱫᱚ ᱚᱠᱟᱞᱮᱠᱟ?
ᱚᱲᱟᱜ ᱨᱮ ᱥᱟᱱᱟᱢ ᱠᱚᱜᱮ ᱱᱟᱯᱟᱭ ᱜᱮ ᱢᱮᱱᱟᱜ ᱱᱤᱭᱟᱹ ᱜᱷᱟᱹᱲᱤᱡ ᱫᱚ,
ᱟᱪᱪᱷᱟ, ᱛᱚᱵᱮ ᱪᱮᱫ ᱠᱚ ᱢᱤᱫ ᱦᱳᱭ ᱡᱚᱢ ᱵᱟᱲᱟ ᱦᱩᱭ ᱮᱱᱟ ᱡᱚᱢ ᱵᱟᱲᱟ ᱠᱟᱛᱮᱫ ᱜᱮ ᱨᱚᱯᱚᱲ ᱵᱟᱲᱟ ᱦᱩᱭᱩᱜ ᱠᱟᱱᱟ
ᱟᱪᱪᱷᱟ
ᱟᱪᱪᱷᱟ ᱛᱚᱵᱮ ᱪᱮᱫ ᱵᱤᱱ ᱪᱤᱠᱟᱹᱭᱮᱫᱟ ᱱᱮᱛᱟᱨ ᱫᱚ
ᱦᱳᱭ ᱟᱹᱞᱤᱧ ᱦᱚᱸ ᱞᱤᱧ ᱫᱩᱲᱩᱵ ᱟᱠᱟᱱᱟ
ᱟᱪᱪᱷᱟ ᱜᱚᱝᱠᱮ ᱛᱚᱵᱮ ᱟᱯᱮ ᱚᱱᱛᱮᱱᱟᱜ ᱫᱤᱥᱚᱢ ᱠᱚᱫᱚ ᱚᱠᱟᱞᱮ ᱞᱮᱠᱟ
ᱫᱤᱥᱚᱢ ᱠᱚᱫᱚ ᱟᱞᱮ ᱫᱚ ᱦᱩᱸ ᱱᱟᱢᱟᱞ ᱫᱤᱥᱚᱢ ᱠᱟᱱᱟᱞᱮ
ᱟᱪᱪᱷᱟ ᱜᱚᱢᱠᱮ ᱟᱹᱰᱤ ᱱᱟᱯᱟᱭ ᱜᱟᱢᱠᱮ ᱚᱱᱛᱮ ᱫᱚ ᱵᱤᱨ ᱵᱩᱨᱩ ᱠᱚᱫᱚ ᱢᱮᱱᱟᱜ ᱟ ᱥᱮ ᱵᱟᱝ
ᱚᱱᱠᱟᱜᱮ ᱵᱮᱥᱤ ᱫᱚ ᱵᱤᱨ ᱫᱚ ᱵᱟᱹᱱᱩᱜᱼᱟ ᱟᱨ ᱥᱟᱨᱡᱚᱢ ᱵᱤᱨ ᱠᱚᱢᱟ ᱩᱱᱟᱹᱜ ᱦᱚᱸ ᱵᱟᱹᱱᱩᱜᱼᱟ ᱡᱟᱦᱟᱸ ᱫᱚ ᱯᱮ ᱯᱩᱱ ᱥᱮᱨᱢᱟ ᱦᱩᱭᱩᱜ ᱠᱟᱱᱟ ᱨᱚᱦᱚᱭ ᱠᱟᱜᱼᱟ ᱠᱚ ᱱᱟᱣᱟ ᱾
ᱟᱪᱪᱷᱟ
ᱚᱠᱟ ᱵᱤᱨ ᱫᱚ ᱛᱟᱪᱷᱟᱲᱟ ᱵᱟᱹᱱᱩᱜᱼᱟ
ᱜᱚᱢᱠᱮ ᱛᱚᱵᱮ ᱟᱯᱮ ᱚᱱᱛᱮ ᱫᱚ ᱪᱟᱥᱵᱟᱥ ᱠᱚᱫᱚ ᱚᱠᱟ ᱞᱮᱠᱟ ᱦᱩᱭᱩᱜᱼᱟ ᱜᱚᱢᱠᱮ ᱟᱞᱮᱥᱮᱫ ᱫᱚ ᱟᱞᱮᱫᱚ ᱵᱤᱨ ᱫᱚ ᱢᱮᱱᱟᱜ ᱛᱟᱞᱮ ᱜᱮᱭᱟ ᱢᱟᱨᱟᱝ ᱟᱹᱰᱤ ᱢᱟᱨᱟᱝ ᱵᱤᱨ ᱜᱮ ᱢᱮᱱᱠᱷᱟᱱ ᱵᱤᱨ ᱨᱮ ᱩᱱᱟᱹᱜ ᱢᱟᱨᱟᱝ ᱫᱚ ᱵᱟᱝ ᱞᱟᱹᱭ ᱜᱟᱱᱚᱜᱼᱟ ᱦᱩᱰᱤᱧ ᱫᱷᱟᱨᱟ ᱜᱮ
ᱦᱩᱸ ᱦᱩᱸ
ᱜᱚᱢᱠᱮ ᱛᱚᱵᱮ ᱪᱟᱥ ᱵᱟᱥ ᱫᱚ ᱟᱯᱮ ᱥᱮᱫ ᱫᱚ ᱚᱠᱟ ᱞᱮᱠᱟ
ᱪᱟᱥᱵᱟᱥ ᱫᱚ ᱥᱟᱱᱟᱢᱼᱟᱜ ᱜᱮ ᱦᱩᱭᱩᱜᱼᱟ ᱟᱞᱮ ᱥᱮᱫ ᱫᱚ ᱦᱳᱲᱳ ᱥᱚᱵᱡᱤ ᱠᱚ ᱥᱚᱵᱡᱤ ᱠᱚᱫᱚ ᱡᱷᱚᱛᱚ ᱥᱚᱵᱡᱤ ᱠᱚᱜᱮ ᱦᱩᱭᱩᱜᱼᱟ ᱥᱟᱱᱟᱢ ᱞᱮᱠᱟᱱᱟᱜ ᱫᱚ ᱱᱤᱛᱚᱜ ᱫᱚ ᱚᱱᱠᱟ ᱠᱩᱸᱫᱽᱨᱤ ᱠᱚ ᱯᱚᱴᱚᱞ ᱠᱚ ᱵᱮᱸᱜᱟᱲ ᱵᱷᱮᱲᱤ ᱵᱳᱨᱵᱚᱴᱤ ᱠᱚ
ᱜᱚᱢᱠᱮ ᱛᱚᱵᱮ ᱟᱹᱵᱤᱱ ᱜᱚᱢᱠᱮ ᱞᱟᱹᱭ ᱫᱟᱞᱤᱧ ᱛᱚᱵᱮ ᱟᱹᱵᱤᱱ ᱫᱚ ᱪᱟᱥᱵᱟᱥ ᱠᱚᱨᱮ ᱵᱤᱱ ᱪᱷᱩᱴᱟᱹᱣ ᱵᱟᱲᱟᱜ ᱜᱮᱭᱟ ᱥᱮ ᱵᱟᱝᱟ
ᱦᱩᱸ ᱟᱞᱤᱧ ᱦᱚᱞᱤᱧ ᱪᱷᱩᱴᱟᱹᱣ ᱵᱟᱲᱟᱜ ᱜᱮᱭᱟ ᱪᱟᱥ ᱵᱟᱥ ᱠᱚᱨᱮᱜ ᱫᱚ
ᱟᱪᱪᱷᱟ
ᱛᱟᱨᱯᱚᱨᱮ ᱟᱯᱮᱥᱮᱫ ᱫᱚ ᱪᱮᱫ ᱪᱟᱥ ᱵᱟᱥ ᱠᱚ ᱥᱚᱵᱽᱡᱤ ᱠᱚ ᱦᱩᱭᱩᱜ ᱜᱮᱭᱟ ᱥᱮ ᱵᱟ
ᱜᱚᱝᱠᱮ ᱟᱞᱮ ᱥᱮᱫ ᱫᱚ ᱟᱞᱮ ᱢᱟ ᱱᱟᱹᱭ ᱫᱷᱟᱨᱮ ᱦᱚᱲ ᱠᱟᱱᱟᱞᱮ ᱟᱹᱛᱩ ᱫᱷᱟᱨᱮ ᱨᱮᱜᱮ ᱱᱟᱹᱭ ᱢᱮᱱᱟᱜᱼᱟ ᱟᱨ ᱯᱟᱲ ᱢᱮᱱᱟᱜᱼᱟ ᱡᱟᱦᱟᱸᱴᱟᱜ ᱫᱚ ᱵᱟᱟᱹᱞᱤ ᱢᱮᱥᱟ ᱦᱟᱥᱟ ᱠᱟᱱᱟ ᱚᱸᱰᱮ ᱫᱚ ᱱᱚᱣᱟ ᱟᱹᱞᱩ ᱠᱚ ᱵᱷᱟᱹᱫᱟᱹᱭ ᱠᱚ ᱛᱟᱨᱯᱚᱨ ᱡᱚᱱᱚᱲᱟ ᱟᱸᱡᱚᱢ ᱟᱠᱟᱫ ᱜᱮᱭᱟ ᱜᱚᱢᱠᱮ ᱡᱚᱱᱚᱲᱟ
ᱦᱮᱸ ᱦᱮᱸ
ᱡᱚᱱᱲᱟ ᱛᱟᱨᱯᱚᱨ ᱯᱚᱴᱚᱞ ᱥᱟᱱᱟᱢ ᱞᱮᱠᱟᱱᱼᱟᱜ ᱜᱮ ᱥᱚᱵᱡᱤ ᱠᱚᱫᱚ ᱠᱚ ᱪᱟᱥ ᱮᱫᱟ
ᱟᱪᱪᱷᱟ
ᱟᱨ ᱱᱚᱣᱟ ᱫᱟᱜ ᱫᱤᱱ ᱢᱟ ᱦᱩᱲᱩ ᱠᱚ ᱪᱟᱥᱟ ᱥᱟᱶᱛᱮ ᱱᱚᱣᱟ ᱥᱤᱛᱩᱝ ᱫᱤᱱ ᱫᱚ ᱱᱚᱣᱟ ᱫᱚᱞᱦᱟ ᱨᱮᱫᱚ ᱵᱟᱹᱫᱽ ᱠᱷᱮᱛ ᱨᱮᱫᱚ ᱦᱩᱲᱩ ᱠᱚ ᱪᱟᱥᱟ ᱟᱨ ᱱᱤᱭᱟᱹ ᱥᱩᱨ ᱨᱮ ᱛᱟᱦᱮᱱ ᱠᱷᱟᱹᱛᱤᱨ ᱫᱟᱜ ᱠᱚ ᱨᱟᱠᱟᱵ ᱫᱚ ᱟᱹᱰᱤ ᱥᱩᱵᱤᱫᱟ ᱜᱮᱭᱟ ᱚᱱᱟᱛᱮ ᱪᱟᱥ ᱦᱚᱸ ᱱᱟᱯᱟᱭ ᱜᱮ ᱦᱩᱭᱩᱜᱼᱟ
ᱚ ᱱᱟᱹᱭ ᱠᱷᱚᱱ ᱫᱟᱜ ᱠᱚ ᱨᱟᱠᱟᱵ ᱟ ᱛᱟᱞᱦᱮ ᱚᱱᱛᱮ ᱫᱚ
ᱦᱳᱭ ᱜᱚᱢᱠᱮ
ᱪᱮᱫ ᱪᱮᱫ ᱢᱟᱫᱽᱫᱷᱚᱢ ᱛᱮᱠᱚ ᱨᱟᱠᱟᱵᱟ ᱛᱟᱦᱞᱮ ᱱᱟᱹᱭ ᱠᱷᱚᱱ ᱫᱚ ᱫᱟᱜ ᱫᱚ
ᱜᱚᱝᱠᱮ ᱱᱟᱹᱭ ᱠᱷᱚᱱ ᱫᱚ ᱱᱚᱣᱟ ᱱᱟᱹᱭ ᱫᱷᱟᱨᱮ ᱨᱮ ᱢᱟᱱᱮ ᱠᱟᱛᱟ ᱡᱟᱦᱟᱸᱴᱟᱜ ᱠᱚ ᱞᱟᱹᱭᱮᱫ ᱠᱟᱱᱟ ᱚᱸᱰᱮ ᱠᱟᱛᱟ ᱨᱮ ᱰᱷᱟᱹᱞᱟᱹᱭ ᱠᱟᱫᱟ ᱠᱚ ᱚᱱᱟ ᱪᱮᱛᱟᱱ ᱨᱮ ᱵᱟᱨᱭᱟ ᱵᱟᱨᱭᱟ ᱚᱲᱟᱜ ᱢᱮᱱᱟᱜᱼᱟ ᱚᱸᱰᱮ ᱯᱱᱭᱟ ᱥᱮᱬᱟ ᱥᱮᱬᱟ ᱢᱚᱴᱚᱨ ᱢᱮᱱᱟᱜᱼᱟ ᱚᱱᱟ ᱢᱚᱴᱚᱨ ᱢᱟᱫᱽᱫᱷᱚᱢ ᱛᱮ ᱫᱟᱜ ᱫᱚ ᱨᱟᱠᱟᱵ ᱠᱟᱱᱟ ᱜᱟᱢᱠᱮ
ᱟᱪᱪᱷᱟ ᱟᱞᱮ ᱥᱮᱫ ᱫᱚ ᱚᱱᱟ ᱤᱭᱟᱹ ᱠᱚ ᱢᱮᱱᱟᱜ-ᱟ ᱛᱚ ᱢᱤᱱᱤ ᱠᱚ ᱥᱟᱢᱟᱨᱥᱟᱞ ᱠᱚ
ᱟᱪᱪᱷᱟ ᱜᱚᱢᱠᱮ
ᱚᱱᱟ ᱠᱚᱛᱮ ᱜᱮ ᱪᱟᱥ ᱫᱚ ᱦᱳᱭᱳᱜᱼᱟ᱾ ᱟᱫᱚ ᱥᱮᱨᱢᱟ ᱡᱟᱹᱲᱤ ᱦᱚᱸ ᱞᱟᱹᱠᱛᱤ ᱠᱟᱱ ᱜᱮᱭᱟ ᱟᱫᱚ ᱚᱱᱟ ᱴᱩᱠᱩ ᱛᱮ ᱦᱚᱸᱛᱚ ᱪᱟᱥ ᱫᱚ ᱵᱟᱝ ᱩᱱᱟᱹᱜ ᱴᱟ ᱵᱟᱝ ᱥᱩᱵᱤᱫᱟᱜᱼᱟ᱾ ᱢᱤᱱᱤ ᱠᱚᱜᱮ ᱥᱟᱢ ᱢᱟᱨᱥᱟᱞ ᱠᱚ ᱢᱮᱱᱟᱜ ᱨᱮᱦᱚᱸ ᱥᱟᱢ ᱢᱟᱨᱥᱟᱞ ᱠᱚᱛᱮ ᱛᱚ ᱩᱱᱟᱹᱜ ᱫᱟᱜ ᱵᱟᱝ ᱜᱟᱱᱚᱜᱼᱟ ᱡᱤ ᱥᱮᱨᱢᱟ ᱡᱟᱹᱲᱤ ᱠᱷᱟᱱ ᱫᱚ ᱪᱟᱥ ᱠᱚ ᱩᱥᱟᱹᱨᱟ ᱧᱚᱜ ᱨᱟᱠᱟᱵ ᱜᱟᱱ ᱠᱚᱜᱼᱟ᱾
ᱟᱪᱪᱷᱟ ᱜᱚᱝᱠᱮ ᱜᱚᱢᱠᱮ ᱛᱚᱵᱮ ᱟᱯᱮ ᱚᱱᱛᱮ ᱨᱮ ᱡᱟᱦᱟᱸ ᱟᱹᱛᱩ ᱠᱚᱨᱮ ᱥᱮ ᱟᱯᱮ ᱫᱷᱟᱨᱮ ᱯᱟᱥᱮ ᱟᱹᱛᱩ ᱠᱚ ᱨᱮᱱᱟᱜ ᱚᱞᱚᱜ ᱯᱟᱲᱦᱟᱜ ᱨᱮᱱᱟᱜ ᱫᱚ ᱚᱵᱚᱥᱛᱟ ᱪᱮᱫ ᱞᱮᱠᱟ?
ᱚᱞᱚᱜ ᱯᱟᱲᱦᱟᱣ ᱨᱮᱱᱟᱜ ᱫᱚ ᱚᱵᱚᱥᱛᱟ ᱫᱚ ᱟ ᱫᱚ ᱴᱷᱤᱠ ᱴᱷᱟᱠ ᱜᱮᱭᱟ ᱡᱟᱦᱟᱸ ᱫᱚ ᱵᱮᱝᱜᱚᱞᱤ ᱥᱠᱩᱞ ᱵᱮᱜᱚᱞᱤ ᱢᱤᱰᱤᱭᱢ ᱥᱠᱩᱞ ᱥᱟᱶᱛᱮ ᱟᱵᱚᱣᱟᱜ ᱡᱟᱦᱟᱸ ᱚᱞ ᱪᱤᱠᱤ ᱥᱠᱩᱞ ᱠᱚᱦᱚᱸ ᱢᱮᱱᱟᱜᱼᱟ᱾ ᱟᱫᱚ ᱵᱮᱝᱜᱚᱞᱤ ᱢᱤᱰᱤᱭᱟᱢ ᱥᱠᱩᱞ ᱫᱚ ᱥᱩᱨ ᱥᱩᱨ ᱨᱮ ᱜᱮ ᱢᱮᱱᱟᱜᱼᱟ᱾ ᱟᱫᱚ ᱥᱟᱱᱛᱟᱲᱤ ᱡᱟᱦᱟᱸ ᱟᱵᱚ ᱚᱞ ᱪᱤᱠᱤ ᱤᱥᱠᱩᱞ ᱫᱚ ᱚᱱᱟ ᱫᱚ ᱠᱟᱹᱴᱤᱡ ᱥᱟᱜᱤᱧ ᱧᱚᱜ ᱨᱮ ᱜᱮ ᱢᱮᱱᱟᱜᱼᱟ᱾
ᱟᱪᱪᱷᱟ
ᱟᱫᱚ ᱥᱟᱺᱜᱤᱧ ᱧᱚᱜ ᱨᱮᱦᱚᱸ ᱟᱫᱚ ᱦᱳᱥᱴᱮᱞ ᱠᱚ ᱵᱮᱵᱚᱥᱛᱟ ᱢᱮᱱᱟᱜᱼᱟ ᱦᱳᱥᱴᱮᱞ ᱨᱮ ᱵᱷᱚᱨᱛᱤ ᱠᱟᱛᱮ ᱫᱚ ᱯᱟᱲᱦᱟᱣ ᱫᱚ ᱜᱟᱱᱚᱜᱼᱟ᱾
ᱟᱪᱪᱷᱟ
ᱟᱯᱮ ᱥᱮᱫ ᱫᱚ ᱡᱟᱦᱟᱸᱞᱮ ᱪᱮᱫ ᱞᱮᱠᱟ?
ᱜᱚᱝᱠᱮ ᱟᱞᱮ ᱥᱮᱫ ᱫᱚ ᱡᱟᱦᱟᱸᱟ ᱚᱱᱟ ᱟᱵᱚᱣᱟᱜ ᱚᱞ ᱪᱤᱠᱤ ᱤᱥᱠᱨᱤᱯᱴ ᱨᱮᱱᱟᱜ ᱡᱟᱦᱟᱸ ᱠᱟᱛᱷᱟ ᱵᱤᱱ ᱞᱟᱹᱭ ᱠᱮᱫᱟ᱾ ᱟᱵᱚᱣᱟᱜ ᱪᱤᱠᱤᱛᱮ ᱯᱟᱲᱦᱟᱜ ᱨᱮᱱᱟᱜ ᱫᱚ ᱚᱱᱠᱟᱱ ᱥᱩᱨ ᱮᱠᱫᱚᱢ ᱱᱚᱣᱟ ᱥᱩᱨ ᱨᱮᱫᱚ ᱚᱱᱠᱟᱱᱟᱜ ᱤᱥᱠᱩᱞ ᱫᱚ ᱵᱟᱹᱱᱩᱜᱼᱟ ᱢᱟᱱᱮ ᱟᱞᱮ ᱫᱚ ᱟᱹᱰᱤ ᱥᱟᱺᱜᱤᱧ ᱧᱚᱜ ᱪᱟᱞᱟᱜ ᱦᱩᱭᱩᱜ ᱛᱟᱞᱮᱭᱟ ᱡᱟᱦᱟᱸᱴᱟᱜ ᱫᱚ ᱠᱚ ᱞᱮᱭᱟᱜ ᱠᱟᱱᱟ ᱢᱟᱱᱮ ᱯᱚᱸᱪᱤᱥ ᱛᱤᱨᱤᱥ ᱠᱤᱞᱳ ᱢᱤᱴᱟᱨ ᱡᱷᱟᱹᱞ ᱨᱮ ᱢᱤᱫᱴᱟᱝ ᱤᱥᱠᱩᱞ ᱢᱮᱱᱟᱜᱼᱟ ᱚᱸᱰᱮ ᱪᱟᱞᱟᱜ ᱦᱩᱭᱩᱜ ᱛᱟᱞᱮᱭᱟ, ᱟᱨ ᱵᱟᱝᱠᱷᱟᱱ ᱟᱞᱮ ᱫᱚ ᱜᱤᱫᱽᱨᱟᱹ ᱠᱷᱚᱱᱜᱮ ᱵᱟᱝᱞᱟ ᱢᱤᱰᱤᱭᱟᱢ ᱛᱮᱜᱮ ᱞᱮ ᱯᱟᱲᱦᱟᱣ ᱠᱚᱣᱟ ᱜᱤᱫᱽᱨᱟᱹ ᱠᱚ
ᱟᱪᱪᱷᱟ ᱟᱫᱚ ᱚᱞ ᱪᱤᱠᱤ ᱟᱵᱚᱣᱟᱜ ᱱᱚᱣᱟ ᱡᱟᱦᱟᱸ ᱡᱟᱱᱟᱢ ᱟᱲᱟᱝ ᱚᱱᱟ ᱦᱩᱸ ᱛᱤᱱᱟᱹᱜ ᱴᱟ ᱟᱯᱮ ᱥᱮᱫ ᱤᱭᱟᱹ ᱢᱮᱱᱟᱜ ᱛᱟᱠᱚᱣᱟ ᱡᱮ ᱥᱮᱬᱟ ᱨᱮᱱᱟᱜ ᱤᱪᱪᱷᱟᱹ ᱟᱵᱚ ᱵᱚᱱ ᱥᱮᱬᱟᱭᱟ ᱛᱤᱱᱟᱹᱜ ᱤᱪᱪᱷᱟᱹ ᱢᱮᱱᱟᱜ ᱛᱟᱠᱚᱣᱟ ᱥᱮ
ᱜᱚᱝᱠᱮ ᱱᱚᱣᱟ ᱱᱤᱡᱮᱨᱟᱜ ᱯᱟᱹᱨᱥᱤ ᱡᱟᱱᱟᱢ ᱟᱲᱟᱝ ᱛᱮᱢᱟ ᱥᱮᱬᱟ ᱨᱮᱱᱟᱜ ᱢᱟ ᱥᱟᱱᱟᱢ ᱦᱚᱲᱟᱜ ᱜᱮ ᱤᱪᱪᱷᱟᱹ ᱢᱟ ᱛᱟᱦᱮᱱᱟ᱾ ᱢᱮᱱ ᱠᱷᱟᱱ ᱱᱚᱣᱟ ᱫᱷᱟᱨᱮ ᱯᱟᱥᱮ ᱨᱮ ᱚᱱᱠᱟᱱ ᱥᱮᱪᱮᱫ ᱢᱟᱫᱷᱚᱢ ᱥᱮ ᱢᱟᱨᱟᱝ ᱥᱠᱩᱞ ᱠᱚ ᱵᱟᱝ ᱛᱟᱦᱮᱱ ᱠᱷᱟᱹᱛᱤᱨ ᱛᱮ ᱟᱹᱰᱤ ᱜᱟᱱ ᱜᱮ ᱵᱟᱠᱚ ᱠᱚᱨᱟᱣ ᱫᱟᱲᱮᱜ ᱠᱟᱱᱟ ᱢᱮᱱ ᱠᱷᱟᱱ ᱤᱪᱪᱷᱟᱹ ᱫᱚ ᱢᱮᱱᱟᱜ ᱜᱮᱭᱟ ᱜᱚᱝᱠᱮ ᱡᱮ ᱱᱤᱡᱮᱨᱟᱜ ᱡᱟᱱᱟᱢ ᱯᱟᱹᱨᱥᱤ ᱛᱮ ᱥᱮᱬᱟ ᱠᱟᱛᱮᱫ ᱡᱟᱦᱟᱱᱟᱜ ᱦᱟᱯᱮᱱ ᱫᱤᱱ ᱨᱮ ᱡᱟᱦᱟᱱᱟᱜ ᱠᱚᱨᱟᱣ ᱨᱮᱱᱟᱜ ᱤᱪᱪᱷᱟᱹ ᱫᱚ ᱢᱮᱱᱟᱜ ᱜᱮᱭᱟ᱾
ᱦᱮᱸ
ᱦᱮᱸ
ᱟᱫᱚ ᱡᱟᱦᱟᱸ ᱫᱚ ᱯᱨᱟᱭ ᱡᱟᱭᱜᱟ ᱨᱮ ᱤᱥᱠᱩᱞ ᱠᱚ ᱟᱸᱡᱚᱢᱚᱜ ᱠᱟᱱᱟ ᱡᱮ ᱱᱟᱣᱟ ᱤᱥᱠᱩᱞ ᱠᱚ ᱦᱩᱭᱩᱜ ᱠᱟᱱ ᱜᱮᱭᱟ ᱟᱫᱚ ᱚᱱᱟ ᱯᱟᱦᱴᱷᱟ ᱨᱮᱫᱚ ᱚᱱᱠᱟ ᱢᱚᱛᱚ ᱤᱥ ᱥᱠᱩᱞ ᱠᱚ ᱦᱩᱸ ᱥᱠᱩᱞ ᱠᱚ ᱥᱟᱶᱛᱮ ᱚᱱᱟ ᱠᱚᱞᱮᱡᱽ ᱠᱚ ᱟᱹᱨᱤ ᱪᱟᱹᱞᱩᱜ ᱟᱯᱮ ᱯᱟᱦᱴᱟ ᱥᱮᱜ
ᱟᱪᱪᱷᱟ ᱜᱚᱝᱠᱮ
ᱠᱤᱪᱷᱩ ᱠᱤᱪᱷᱩ ᱡᱟᱭᱜᱟ ᱨᱮ ᱫᱚ ᱟᱸᱡᱚᱢ ᱟᱸᱡᱚᱢ ᱟᱠᱟᱱ ᱜᱮ ᱡᱮ ᱱᱚ ᱤᱥᱠᱩᱞ ᱠᱚ ᱱᱟᱣᱟ ᱠᱷᱩᱞᱟᱹᱣ ᱠᱟᱱᱟ ᱟᱯᱮ ᱯᱟᱦᱴᱟ ᱨᱮᱫᱚ ᱚᱱᱠᱟ ᱤᱥᱠᱩᱞ ᱠᱚ ᱟᱫᱚ ᱵᱟᱝ ᱠᱷᱩᱞᱟᱹᱣ ᱟᱠᱟᱱᱟ
ᱦᱳᱭ ᱜᱚᱝᱠᱮ ᱟᱞᱮ ᱯᱟᱦᱴᱟ ᱨᱮᱫᱚ ᱚᱱᱠᱟᱱ ᱱᱚᱣᱟ ᱥᱟᱱᱛᱟᱞᱤ ᱛᱮᱫᱟ ᱥᱠᱩᱞ ᱫᱚ ᱟᱹᱶᱨᱤ ᱠᱷᱩᱞᱚᱜ-ᱟ ᱟᱨ ᱡᱟᱦᱟᱸ ᱠᱷᱟᱹᱛᱤᱨ ᱛᱮ ᱱᱤᱨᱫᱷᱟᱨᱤᱛ ᱛᱮᱦᱚᱸ ᱵᱟᱝᱞᱟ ᱢᱤᱰᱤᱭᱟᱢ ᱛᱮᱜᱮ ᱯᱟᱲᱦᱟᱣ ᱠᱟᱛᱮ ᱱᱚᱝᱠᱟᱱ ᱡᱟᱦᱱᱟᱜ ᱦᱟᱯᱮᱱ ᱫᱤᱱᱨᱮ ᱡᱟᱦᱟᱱᱟᱜ ᱪᱤᱠᱟᱹ ᱨᱮᱱᱟᱜ ᱠᱩᱨᱩᱢᱩᱴᱩ ᱨᱮ ᱪᱷᱩᱴᱟᱹᱣ ᱦᱩᱭ ᱟᱠᱟᱱᱟ
ᱦᱮᱸ ᱟᱫᱚ ᱟᱞᱮ ᱯᱟᱦᱴᱟ ᱨᱮᱫᱚ ᱚᱱᱠᱟ ᱥᱟᱱᱛᱟᱞᱤ ᱢᱤᱰᱤᱭᱟᱢ ᱤᱥᱠᱩᱞ ᱫᱚ ᱢᱮᱱᱟᱜ-ᱟ ᱵᱟᱨᱭᱟ ᱢᱮᱱᱟᱜ-ᱟ ᱚᱱᱟ ᱫᱚ ᱥᱟᱺᱜᱤᱧ ᱫᱚ ᱥᱟᱺᱜᱤᱧ ᱜᱮᱭᱟ ᱡᱟᱦᱟᱸ ᱫᱚ ᱦᱩᱭᱩᱜ-ᱟ ᱠᱩᱲᱤ ᱯᱚᱸᱪᱤᱥ ᱠᱤᱞᱳᱢᱤᱴᱟᱨ ᱟᱫᱚ ᱚᱱᱠᱟ ᱦᱳᱥᱴᱮᱞ ᱠᱚᱨᱮᱱᱟᱜ ᱵᱮᱵᱚᱥᱛᱟ ᱢᱮᱱᱟᱜ ᱟᱛᱚ ᱟᱞᱮ ᱯᱟᱦᱴᱟ ᱨᱮᱫᱚ ᱟᱫᱚ ᱦᱳᱥᱴᱮᱞ ᱠᱚᱨᱮ ᱜᱮ ᱛᱟᱦᱮᱸ ᱵᱟᱲᱟ ᱠᱟᱛᱮᱜ ᱜᱤᱫᱽᱨᱟᱹ ᱠᱚ ᱠᱚ ᱯᱟᱲᱦᱟᱣᱮᱫ ᱠᱚᱣᱟ ᱟᱨ ᱠᱤ
ᱜᱚᱢᱠᱮ
ᱟᱫᱚ ᱟᱞᱮ ᱯᱟᱦᱴᱟ ᱨᱮᱫᱚ ᱱᱤᱛᱚᱜ ᱫᱚ ᱧᱮᱞᱚᱜ ᱠᱟᱱᱟ ᱡᱮ ᱫᱚᱢᱮ ᱫᱚᱢᱮ ᱦᱟᱨᱛᱮ ᱱᱤᱛᱚᱜ ᱫᱚ ᱜᱤᱫᱽᱨᱟᱹ ᱠᱚᱠᱚ ᱵᱷᱚᱨᱛᱤᱭᱮᱫ ᱠᱚᱣᱟ ᱯᱳᱭᱞᱳ ᱫᱚ ᱧᱮᱞᱚᱜ ᱯᱟᱱᱛᱷᱤ ᱜᱤᱫᱽᱨᱟᱹ ᱜᱮ ᱵᱟᱠᱚ ᱵᱷᱩᱨᱛᱤᱭᱮᱫ ᱠᱚᱣᱟ ᱠᱚ ᱡᱮ ᱚᱞ ᱪᱤᱠᱤ ᱱᱤᱛᱚᱜ ᱧᱮᱞᱚᱜ ᱠᱟᱱᱟ ᱢᱚᱴᱟᱢᱩᱴᱤ ᱟᱵᱚᱣᱟᱜ ᱡᱟᱦᱟᱸ ᱚᱞ ᱪᱤᱠᱤ ᱢᱤᱰᱤᱭᱟᱢ ᱥᱠᱩᱞ ᱠᱚᱨᱮ ᱜᱤᱫᱽᱨᱟᱹ ᱠᱚ ᱵᱷᱟᱜᱮ ᱠᱚ ᱵᱷᱚᱨᱛᱤ ᱠᱟᱱᱟ
ᱟᱪᱪᱷᱟ ᱟᱪᱪᱷᱟ ᱜᱚᱝᱠᱮ ᱛᱚᱵᱮ ᱟᱵᱚᱣᱟᱜ ᱱᱚᱣᱟ ᱯᱟᱹᱨᱥᱤ ᱛᱮ ᱯᱟᱲᱦᱟᱣ ᱠᱟᱛᱮᱫ ᱚᱱᱠᱟᱱ ᱞᱟᱯᱷᱟᱝ ᱥᱮᱪᱮᱫ ᱨᱮ ᱪᱟᱞᱟᱣ ᱠᱟᱛᱮᱫ ᱡᱩᱫᱤ ᱡᱟᱦᱟᱱᱟᱜ ᱠᱚ ᱠᱚᱨᱟᱣ ᱜᱟᱱᱚᱜ-ᱟ ᱥᱮ ᱵᱟᱝᱟ ᱡᱩᱫᱤ ᱱᱟᱥᱮᱱᱟᱜ ᱪᱤᱱᱛᱟᱹ ᱠᱟᱛᱮ ᱵᱤᱱ ᱞᱟᱹᱭ ᱞᱮᱠᱷᱟᱱ ᱱᱟᱯᱟᱭ ᱜᱚᱢᱠᱮ
ᱟᱫᱚ ᱱᱤᱛᱚᱜ ᱡᱟᱦᱟᱸ ᱫᱚ ᱧᱮᱞᱚᱜ ᱠᱟᱱ ᱛᱟᱦᱮᱜ ᱯᱩᱭᱞᱳ ᱛᱮ ᱤᱥᱠᱩᱞ ᱠᱚ ᱛᱟᱦᱮᱸ ᱠᱟᱱᱟ ᱠᱚᱞᱮᱡᱽ ᱠᱚ ᱚᱱᱠᱟ ᱢᱚᱛᱚ ᱵᱟᱝ ᱛᱟᱦᱮᱸ ᱠᱟᱱᱟ ᱟᱫᱚ ᱵᱟᱹᱭ ᱵᱟᱹᱭᱛᱮ ᱧᱮᱞᱚᱜ ᱠᱟᱱᱟ ᱠᱚᱞᱮᱡᱽ ᱠᱚᱦᱚᱸ ᱦᱩᱭᱩᱜ ᱠᱟᱱᱟ ᱛᱟᱨᱯᱚᱨᱮ ᱤᱭᱩᱱᱤᱵᱷᱟᱨᱥᱤᱴᱤ ᱠᱚᱦᱚᱸ ᱦᱩᱭᱩᱜ ᱠᱟᱱᱟ ᱛᱟᱨᱯᱚᱨᱮ ᱚᱱᱟ ᱵᱤᱴ ᱠᱚ ᱦᱩᱭᱩᱜ ᱠᱟᱱᱟ ᱦᱮᱸ ᱛᱟᱨᱯᱚᱨᱮ ᱟᱵᱚᱨᱮᱱ ᱥᱟᱱᱛᱟᱲ ᱥᱟᱱᱛᱟᱞᱤ ᱢᱤᱰᱤᱭᱟᱢ ᱛᱮ ᱧᱮᱞ ᱦᱩᱭ ᱠᱟᱱᱟ ᱟᱵᱩᱨᱮᱱ ᱤᱧᱡᱤᱱᱤᱭᱟᱨ ᱠᱚᱦᱚᱸ ᱠᱚ ᱯᱟᱲᱦᱟᱜ ᱠᱟᱱ ᱛᱟᱵᱚᱱᱟ ᱛᱟᱨᱯᱚᱨ ᱥᱟᱭᱮᱱᱥ ᱛᱮᱦᱚᱸᱠᱚ ᱯᱟᱲᱦᱟᱜ ᱠᱟᱱ ᱛᱟᱵᱚᱱᱟ ᱚᱱᱟ ᱛᱮ ᱟᱹᱞᱤᱧ ᱫᱚᱞᱤᱧ ᱢᱚᱱᱮᱭᱮᱫᱟ ᱢᱟᱱᱮ ᱱᱚᱣᱟ ᱟᱵᱚᱣᱟᱜ ᱡᱟᱱᱟᱢ ᱟᱲᱟᱝ ᱛᱮ ᱯᱟᱲᱦᱟᱣ ᱠᱟᱛᱮᱜ ᱨᱮᱦᱚᱸ ᱟᱵᱚ ᱟᱹᱰᱤ ᱞᱟᱯᱷᱟᱝ ᱡᱟᱭᱜᱟ ᱨᱮᱵᱚᱱ ᱥᱮᱴᱮᱨ ᱫᱟᱲᱮᱭᱟᱜ-ᱟ ᱚᱸᱰᱮ ᱱᱤᱡᱮᱨᱟᱜ ᱢᱚᱱᱮ ᱦᱩᱭᱩᱜ ᱠᱟᱱᱟ
ᱟᱪᱪᱷᱟ ᱜᱚᱝᱠᱮ ᱟᱹᱰᱤ ᱱᱟᱯᱟᱭ ᱜᱮ ᱪᱤᱱᱛᱟᱹ ᱫᱷᱟᱨᱟ ᱫᱚᱵᱤᱱ ᱫᱚᱦᱚ ᱟᱠᱟᱫᱟ ᱢᱮᱱᱠᱷᱟᱱ ᱢᱤᱫᱴᱟᱝ ᱠᱟᱛᱷᱟ ᱞᱤᱧ ᱞᱟᱹᱭᱟ ᱱᱚᱸᱰᱮ
ᱟᱪᱪᱷᱟ ᱜᱚᱝᱠᱮ ᱡᱟᱦᱟᱸ ᱟᱵᱚᱣᱟᱜ ᱱᱚᱣᱟ ᱟᱜ ᱪᱤᱠᱤᱛᱮ ᱯᱟᱲᱦᱟᱣ ᱠᱟᱛᱮᱫ ᱱᱚᱣᱟ ᱞᱟᱯᱷᱟᱝ ᱥᱮᱪᱮᱫ ᱨᱮᱱᱟᱜ ᱠᱟᱛᱷᱟ ᱵᱤᱱ ᱞᱟᱹᱭ ᱫᱟ ᱦᱮᱸ
ᱦᱩᱸ ᱦᱩᱸ
ᱢᱮᱱᱠᱷᱟᱱ ᱦᱟᱯᱮᱱ ᱫᱤᱱ ᱨᱮ ᱱᱚᱝᱠᱟ ᱢᱟᱛᱚ ᱵᱟᱝ ᱞᱟᱹᱭ ᱜᱟᱱᱚᱜ-ᱟ ᱡᱮ ᱪᱤᱠᱤ ᱛᱮ ᱯᱟᱲᱦᱟᱣ ᱠᱟᱛᱮᱫ ᱥᱮ ᱢᱤᱰᱤᱭᱟᱢ ᱛᱮ ᱯᱟᱲᱦᱟᱣ ᱠᱟᱛᱮᱫ ᱥᱟᱠᱥᱮᱥ ᱧᱟᱢᱚᱜ-ᱟ ᱥᱟᱠᱥᱮᱥ ᱨᱮᱱᱟᱜ ᱠᱟᱛᱷᱟ ᱫᱚ ᱵᱟᱝ ᱞᱟᱹᱭ ᱜᱟᱱᱚᱜ-ᱟ ᱢᱮᱱᱠᱷᱟᱱ ᱟᱵᱚ ᱡᱟᱦᱟᱸ ᱵᱚᱱ ᱯᱟᱲᱦᱟᱜ ᱠᱟᱱᱟ ᱡᱟᱦᱟᱸ ᱵᱚᱱ ᱥᱮᱬᱟᱭᱮᱫᱟ
ᱦᱮ
ᱚᱱᱮ ᱤᱧᱡᱤᱱᱤᱭᱟᱨ ᱨᱮᱱᱟᱜ ᱡᱟᱦᱟᱸ ᱠᱟᱛᱷᱟᱢ ᱞᱟᱹᱭ ᱠᱮᱫᱟ ᱚᱱᱟᱛᱮ ᱯᱟᱲᱦᱟᱣ ᱞᱮᱱᱠᱷᱟᱱ ᱫᱚ ᱟᱹᱰᱤ ᱜᱮ ᱱᱟᱯᱟᱭᱚᱜ-ᱟ ᱢᱮᱱᱠᱷᱟᱱ ᱱᱚᱣᱟ ᱥᱟᱦᱤᱛᱛᱚ ᱟᱨ ᱮᱴᱟᱜ ᱮᱴᱟᱜ ᱥᱟᱛᱟᱢ ᱠᱚ ᱟᱛᱮᱫ ᱫᱚ ᱟᱨ ᱯᱟᱲᱦᱟᱣ ᱠᱟᱛᱮᱫ ᱚᱱᱠᱟᱱ ᱤᱥᱠᱳᱯ ᱵᱟᱝ ᱧᱮᱞᱚᱜ ᱠᱟᱱᱟ ᱜᱚᱝᱠᱮ
ᱦᱮ ᱦᱮ ᱟᱫᱚ ᱥᱟᱦᱤᱛᱛᱚ ᱡᱟᱦᱟᱸ ᱠᱟᱛᱷᱟ ᱥᱟᱦᱤᱛᱛᱚ ᱫᱚ ᱟᱫᱚ ᱱᱤᱛᱚᱜ ᱥᱟᱦᱤᱛᱛᱚ ᱯᱟᱲᱦᱟᱣ ᱠᱟᱛᱮᱜ ᱫᱚ ᱢᱤᱫᱴᱟᱝ ᱜᱮ ᱨᱟᱥᱛᱟ ᱢᱮᱱᱟᱜᱼᱟ ᱚᱱᱟ ᱴᱤᱪᱟᱨ ᱞᱟᱹᱭᱤᱱ ᱛᱮ
ᱟᱪᱪᱷᱟ ᱜᱚᱝᱠᱮ
ᱴᱤᱪᱟᱨ ᱞᱟᱹᱭᱤᱱ ᱨᱮ ᱟᱫᱚ ᱴᱤᱪᱟᱨ ᱦᱚᱸᱛᱚ ᱱᱤᱭᱟᱹ ᱜᱷᱟᱹᱲᱤᱡ ᱧᱮᱞᱚᱜ ᱠᱟᱱᱟ ᱵᱤᱭᱮᱰ ᱡᱟᱦᱟᱸ ᱫᱚ ᱵᱟᱝ ᱛᱟᱦᱮᱸ ᱠᱟᱱᱟ ᱾ ᱡᱷᱟᱲᱜᱨᱟᱢ ᱨᱮ ᱱᱤᱭᱟᱹ ᱫᱷᱟᱣ ᱵᱤ ᱮᱵ ᱪᱟᱹᱞᱩᱜ ᱠᱟᱱᱟ ᱡᱟᱦᱟᱸ ᱫᱚ ᱥᱟᱱᱛᱟᱞᱤ ᱢᱤᱰᱤᱭᱟᱢ ᱛᱮ
ᱟᱪᱪᱷᱟ
ᱟᱫᱚ ᱡᱩᱫᱤ ᱱᱚᱜᱼᱚ ᱱᱚᱝᱠᱟ ᱜᱮ ᱦᱩᱭᱩᱜᱼᱟ ᱵᱤ ᱮᱰ ᱠᱚ ᱥᱟᱱᱛᱟᱞᱤ ᱢᱤᱰᱤᱭᱟᱢ ᱛᱮ ᱜᱤᱫᱽᱨᱟᱹ ᱠᱚ ᱠᱚ ᱱᱤᱛᱚᱜ ᱧᱮᱞᱚᱜ ᱠᱟᱱᱟ ᱟᱹᱰᱤ ᱡᱟᱦᱟᱸ ᱫᱚ ᱵᱮᱝᱜᱚᱞᱤ ᱢᱤᱰᱤᱭᱟᱢ ᱨᱮ ᱡᱟᱦᱟᱸ ᱱᱟᱢᱵᱟᱨ ᱵᱟᱠᱚ ᱧᱟᱢ ᱫᱟᱲᱮᱭᱟᱜ ᱠᱟᱱ ᱛᱟᱦᱮᱸᱫ
ᱚᱱᱟ ᱥᱟᱱᱛᱟᱞᱤ ᱢᱤᱰᱤᱭᱟᱢ ᱛᱮᱫᱚ ᱟᱹᱰᱤ ᱫᱷᱮᱨ ᱫᱷᱮᱨ ᱱᱟᱢᱵᱟᱨ ᱠᱚ ᱠᱚ ᱧᱟᱢᱮᱫ ᱛᱟᱵᱚᱱᱟ ᱾
ᱟᱪᱪᱷᱟ ᱜᱚᱝᱠᱮ
ᱥᱟᱶᱛᱮ ᱟᱵᱚᱣᱟᱜ ᱡᱟᱦᱟᱸ ᱴᱤᱪᱟᱨ ᱦᱩᱭ ᱞᱟᱹᱜᱤᱫ ᱛᱮ ᱟᱵᱚᱣᱟᱜ ᱮᱥ ᱮᱥ ᱥᱤ ᱠᱚᱨᱮ ᱦᱚᱸᱠᱚ ᱫᱩᱲᱩᱵ ᱨᱮᱱᱟᱜ ᱪᱟᱱᱥ ᱠᱚ ᱧᱟᱢᱟ
ᱟᱹᱰᱤ ᱱᱟᱯᱟᱭ
ᱥᱩᱵᱤᱫᱷᱟ ᱢᱤᱫᱴᱟᱝ ᱛᱮᱭᱟᱨᱚᱜ ᱠᱟᱱᱟ ᱧᱮᱞᱚᱜ ᱠᱟᱱᱟ ᱱᱤᱛᱚᱜ
ᱟᱪᱪᱷᱟ ᱜᱚᱝᱠᱮ ᱛᱚᱵᱮ ᱱᱤᱛᱚᱜ ᱫᱚ ᱟᱹᱵᱤᱱ ᱚᱲᱟᱜ ᱥᱮᱫ ᱨᱮ ᱢᱮᱱᱟᱜ ᱵᱤᱱᱟ ᱥᱮ ᱚᱱᱠᱟᱱ ᱡᱟᱦᱱᱟᱜ ᱯᱟᱲᱦᱟᱣ ᱥᱮ ᱵᱟᱨᱦᱮ ᱥᱮᱫ ᱨᱮ ᱢᱮᱱᱟᱜ ᱵᱤᱱᱟ‌?
ᱯᱟᱲᱦᱟᱣ ᱦᱚᱛᱮᱡ ᱛᱮᱜᱮ ᱱᱤᱛᱚᱜ ᱫᱚ ᱵᱟᱭᱨᱮ ᱥᱮᱫ ᱨᱮᱜᱮ ᱢᱮᱱᱟᱜ ᱟᱠᱟᱫ ᱞᱤᱧᱟᱹ ᱟᱹᱞᱤᱧ ᱦᱚᱸ ᱾
ᱟᱪᱪᱷᱟ ᱜᱚᱝᱠᱮ ᱟᱹᱰᱤ ᱱᱟᱯᱟᱭ
ᱮᱭ ᱠᱟᱨᱚᱱ ᱛᱮ ᱟᱹᱞᱤᱧ ᱦᱚᱸ ᱢᱳᱴᱟᱢᱩᱴᱤ ᱥᱟᱶ ᱱᱚᱜᱼᱚᱭ ᱟᱹᱞᱤᱧ ᱦᱚᱸ ᱥᱟᱱᱛᱟᱞᱤ ᱢᱤᱰᱤᱭᱟᱢ ᱠᱩᱥᱤᱭᱟᱜᱼᱟ ᱟᱹᱰᱤ ᱡᱳᱨᱜᱮ ᱾
ᱟᱪᱪᱷᱟ ᱟᱹᱰᱤ ᱱᱟᱯᱟᱭ ᱠᱟᱛᱷᱟ ᱠᱟᱱᱟ ᱚᱱᱟ ᱫᱚ ᱜᱚᱝᱠᱮ ᱾ ᱱᱤᱡᱮᱨᱟᱜ ᱡᱟᱱᱟᱢ ᱯᱟᱹᱨᱥᱤ ᱜᱮ ᱟᱥᱚᱞ ᱟᱥᱚᱞᱟᱜ ᱫᱚ ᱠᱟᱱᱟ ᱡᱟᱱᱟᱢ ᱯᱟᱹᱨᱥᱤ ᱨᱮᱭᱟᱜ ᱛᱮ ᱡᱟᱦᱟᱱᱟᱜ ᱜᱮ ᱦᱳᱭᱳᱜᱼᱟ ᱚᱱᱟ ᱫᱚ ᱠᱩᱥᱤ ᱫᱚᱨᱠᱟᱨ ᱠᱟᱱ ᱜᱮᱭᱟ ᱾
ᱦᱮᱸ ᱛᱟᱨᱯᱚᱨᱮ ᱟᱯᱮ ᱯᱟᱦᱟᱴᱟ ᱨᱮᱫᱚ ᱤᱥᱠᱩᱞ ᱠᱚ ᱵᱟᱝ ᱦᱩᱭᱩᱜ ᱠᱟᱱᱟ ᱚᱱᱟ ᱨᱮᱱᱟᱜ ᱠᱟᱨᱚᱱ ᱪᱮᱫ ᱟᱫᱚ ᱚᱱᱠᱟ ᱢᱚᱛᱚ ᱵᱟᱠᱚ ᱪᱷᱩᱴᱟᱹᱜ ᱠᱟᱱᱟ ᱡᱟᱦᱟᱸ ᱟᱵᱚᱨᱮᱱ ᱥᱟᱶᱛᱟ ᱠᱟᱹᱢᱤᱭᱟᱹ ᱠᱚ ᱢᱮᱱᱟᱜ ᱠᱚᱣᱟ ᱥᱮ? ᱟᱯᱮ ᱚᱱᱟ ᱫᱷᱟᱨᱮ ᱥᱟᱱᱛᱟᱲ ᱯᱚᱨᱤᱢᱟᱱ ᱠᱚᱢ ᱜᱮᱭᱟ?
ᱜᱚᱢᱠᱮ, ᱜᱚᱢᱠᱮ ᱥᱟᱱᱛᱟᱲ ᱯᱚᱨᱤᱢᱟᱱ ᱫᱚ ᱵᱤᱥᱤ ᱫᱚ ᱵᱟᱝ ᱠᱚᱢᱟ